ᱡᱚᱦᱟᱨ ᱜᱮ ᱜᱚᱝᱠᱮ᱾
ᱦᱮᱸ ᱜᱚᱝᱠᱮ ᱡᱚᱦᱟᱨ ᱜᱮ᱾
ᱦᱳᱭ᱾ ᱪᱮᱫ ᱞᱮᱠᱟ ᱢᱮᱱᱟᱜ ᱢᱮᱭᱟ ᱛᱟᱦᱚᱞᱮ?
ᱜᱚᱢᱠᱮ ᱵᱷᱮᱥ ᱵᱟᱲᱟ ᱜᱮ᱾ᱟᱵᱤᱱ ᱜᱮ ᱪᱮᱫ ᱞᱮᱠᱟ?
ᱪᱮᱫ ᱠᱚ ᱠᱟᱹᱢᱤ ᱦᱩᱭᱩᱜ ᱠᱟᱱᱟ ᱛᱟᱦᱚᱞᱮ ᱱᱤᱛᱚᱜ ᱫᱚ?
ᱱᱚᱜ ᱜᱚᱝᱠᱮ ᱮᱠᱷᱚᱱ ᱱᱚᱣᱟ ᱡᱚᱢ ᱵᱟᱲᱟ ᱠᱟᱛᱮᱜ ᱛᱩᱫ ᱦᱩᱭ ᱟᱠᱟᱱᱟ᱾ ᱱᱚᱛᱮ ᱠᱷᱩᱞᱦᱤ ᱥᱮᱜ, ᱠᱩᱞᱦᱤ ᱥᱮᱜ ᱜᱮ ᱫᱩᱲᱩᱵ ᱦᱩᱭ ᱠᱟᱱᱟ ᱠᱟᱹᱴᱤᱡ, ᱟᱵᱮᱱ ᱜᱮ ᱦᱟᱸᱜ ᱪᱮᱫ ᱵᱮᱱ ᱪᱤᱠᱟᱹᱭᱮᱱᱟ?
ᱟᱹᱞᱤᱧ ᱦᱚᱸ ᱱᱤᱛᱚᱜ ᱱᱚᱜᱼᱚᱭ ᱫᱟᱠᱟ ᱡᱚᱢ ᱠᱟᱛᱮ, ᱫᱩᱲᱩᱵ ᱦᱩᱭ ᱟᱠᱟᱱᱟ ᱚᱲᱟᱜ ᱥᱮᱫ ᱨᱮ᱾
ᱵᱮᱥ ᱜᱮ,
ᱜᱚᱝᱠᱮ ᱟᱯᱮᱥᱮᱫ ᱫᱚ ᱫᱟᱜ ᱡᱟᱹᱲᱤ ᱠᱚᱫᱚ ᱪᱮᱫ ᱞᱮᱠᱟ, ᱦᱩᱭᱩᱜ ᱠᱟᱱᱟ ᱥᱮ ᱵᱟᱝ?
ᱦᱳᱭ ᱫᱟᱜ ᱡᱟᱹᱲᱤ ᱦᱩᱭ ᱱᱟ ᱥᱮᱛᱟᱜ ᱨᱮ ᱛᱮᱦᱤᱧ ᱥᱮᱛᱟᱜ ᱨᱮ ᱵᱷᱳᱨ ᱠᱷᱚᱱ ᱫᱟᱜ ᱮ ᱡᱟᱹᱲᱤ ᱮᱫᱚ ᱛᱮᱦᱤᱧ᱾ ᱟᱹᱥᱳᱲ ᱠᱟᱜᱼᱟᱭ ᱱᱤᱛᱳᱜ ᱫᱚ, ᱟᱯᱮ ᱥᱮᱫ ᱫᱚ ᱪᱮᱫ ᱞᱮᱠᱟᱭ ᱡᱟᱹᱲᱤ ᱮᱫ-ᱟ?
ᱟᱞᱮ ᱥᱮ ᱜᱚᱢᱠᱮ ᱧᱮᱞ ᱞᱮᱠᱷᱟᱡ ᱚᱱᱠᱟᱜ ᱜᱮ᱾ ᱟᱨ ᱠᱟᱹᱴᱤᱡ ᱦᱚᱞᱟ ᱧᱤᱫᱟ ᱠᱷᱚᱜ ᱮ ᱫᱟᱜ ᱡᱟᱹᱲᱤ ᱟᱠᱟᱫ ᱛᱟᱦᱮᱱᱟ᱾ ᱟᱫᱚ ᱦᱟᱸᱜ ᱱᱤᱛᱚᱜ ᱢᱟ ᱦᱟᱸᱜ ᱮ ᱯᱷᱟᱠ ᱱᱟᱜ ᱠᱟᱜ ᱛᱮ ᱱᱚᱛᱮ ᱞᱮ ᱦᱮᱡ ᱟᱠᱟᱱᱟ ᱜᱚᱰᱟ ᱥᱮᱫ᱾ ᱟᱨ ᱜᱚᱝᱠᱮ ᱟᱯᱮ ᱥᱮᱫ ᱫᱚ ᱟᱨ ᱱᱚᱝᱠᱟ ᱪᱟᱥ ᱠᱟᱹᱢᱤ ᱠᱚᱫᱚ ᱪᱮᱫ ᱞᱮᱠᱟ? ᱪᱟᱥ ᱠᱟᱹᱢᱤ ᱠᱚᱫᱚ ᱦᱩᱭᱩᱜ ᱠᱟᱱᱟ ᱥᱮ ᱵᱟᱝ?
ᱦᱩᱭᱩᱜ ᱠᱟᱱ ᱜᱮᱭᱟ ᱱᱤᱛᱚᱜ ᱫᱚ ᱱᱚᱜᱼᱚᱭ ᱦᱳᱲᱳ ᱠᱚ ᱨᱚᱦᱚᱭ ᱦᱩᱭᱩᱜ ᱠᱟᱱᱟ᱾
ᱟᱪᱪᱷᱟ ᱵᱮᱥ ᱜᱮ ᱾ ᱵᱮᱥᱤ ᱜᱮ ᱛᱟᱦᱚᱞᱮ᱾ ᱦᱮᱸ ᱜᱚᱢᱠᱮ ᱞᱟᱹᱭ ᱵᱮᱱ?
ᱪᱮᱫ ᱪᱟᱥ ᱠᱚ ᱦᱩᱭᱩᱜ ᱜᱮᱭᱟ ᱟᱯᱮᱥᱮᱫ ᱫᱚ?
ᱟᱞᱮ ᱥᱮ ᱜᱚᱢᱠᱮ ᱧᱮᱞ ᱞᱮᱠᱷᱟᱱ ᱩᱱᱠᱩ ᱤᱭᱟᱹ ᱜᱮᱞᱮ ᱪᱟᱥᱟ ᱚᱱᱟ ᱦᱩᱲᱩ ᱜᱮ᱾ ᱱᱚᱣᱟ ᱥᱤᱡᱮᱱ ᱫᱚ᱾
ᱪᱮᱫᱟᱜ ᱥᱮ ᱟᱞᱮ ᱥᱮᱫ ᱫᱚ ᱚᱱᱠᱟ ᱫᱟᱜ ᱨᱮᱱᱟᱜ ᱠᱳᱱᱳ ᱚᱥᱩᱵᱤᱫᱷᱟ ᱫᱚ ᱵᱟᱹᱪᱩᱜ ᱠᱟᱫᱟ᱾ ᱫᱟᱜ ᱨᱮᱱᱟᱜ ᱥᱩᱵᱤᱫᱷᱟ ᱵᱟᱹᱪᱩᱜ ᱟᱠᱟᱫ ᱛᱮ ᱛᱷᱚᱲᱟ ᱪᱟᱥ ᱠᱚᱦᱚᱸ ᱠᱟᱹᱴᱤᱡ ᱠᱚᱢ ᱦᱩᱭᱩᱜ ᱠᱟᱱᱟ᱾
ᱦᱩᱸ
ᱛᱚ ᱜᱟᱝᱠᱮ ᱟᱯᱮ ᱥᱮᱫ ᱫᱚ ᱱᱟᱜᱼᱟᱜ
ᱪᱮᱫ ᱪᱮᱫ, ᱦᱳᱭ ᱡᱮᱢᱚᱱ ᱪᱮᱫ-ᱪᱮᱫ ᱯᱮ ᱪᱟᱥ ᱜᱮᱭᱟ ᱯᱮ?
ᱦᱮᱸ ᱟᱞᱮ ᱥᱮᱫ ᱫᱚ ᱱᱚᱝᱠᱟ ᱪᱟᱥ ᱦᱩᱭᱩᱜ ᱜᱮᱭᱟ ᱢᱟᱱᱮ ᱱᱚᱝᱠᱟ ᱟᱹᱞᱩ, ᱯᱮᱸᱭᱟᱡ, ᱯᱚᱴᱚᱞ ᱠᱚ᱾
ᱵᱷᱤᱱᱰᱤ ᱠᱚ ᱦᱩᱭᱩᱜᱼᱟ᱾ ᱥᱚᱵ ᱨᱚᱠᱚᱢ ᱜᱮᱞᱮ ᱪᱟᱥ ᱵᱟᱲᱟᱭ ᱜᱮᱭᱟ᱾ ᱟᱨ ᱜᱚᱝᱠᱮ ᱟᱯᱮ ᱥᱮᱫ ᱫᱚ ᱪᱮᱫ ᱞᱮᱠᱟ ᱪᱟᱥ?
ᱦᱳᱭ ᱟᱞᱮ ᱥᱮᱫ ᱦᱚᱸ ᱚᱱᱠᱟᱜᱮ ᱥᱚᱥᱟ ᱠᱚ᱾ ᱵᱷᱤᱱᱰᱤ ᱯᱚᱴᱚᱞ ᱡᱷᱤᱸᱜᱟᱹ ᱚᱱᱟ ᱠᱚ ᱪᱟᱥ ᱦᱩᱭᱩᱜ ᱜᱮᱭᱟ, ᱥᱤᱡᱤᱱ ᱨᱮ ᱦᱩᱭᱩᱜ ᱜᱮᱭᱟ ᱚᱱᱟ ᱠᱚ᱾ ᱡᱚᱛᱚ ᱨᱚᱠᱚᱢ ᱪᱟᱥ ᱜᱮ ᱦᱩᱭᱩᱜᱼᱟ, ᱥᱤᱡᱤᱱ ᱨᱮ ᱟᱞᱮᱥᱮᱫ ᱫᱚ᱾
ᱥᱮ ᱵᱮᱥ ᱜᱮ ᱛᱟᱦᱚᱞᱮ᱾
ᱦᱳᱭ
ᱟᱨ ᱜᱚᱝᱠᱮ ᱱᱚᱝᱠᱟ ᱟᱯᱮ ᱥᱮᱫ ᱫᱚ ᱤᱭᱟᱹ ᱠᱷᱮᱞᱟ ᱠᱚᱫᱚ ᱦᱩᱭᱩᱜ ᱠᱟᱱᱟ ᱥᱮ ᱵᱟᱝ ᱯᱷᱩᱴᱵᱚᱞ ᱠᱷᱮᱞᱟ ᱠᱚᱫᱚ?
ᱦᱮᱸ ᱦᱳᱭᱳᱜ ᱠᱟᱱ ᱜᱮᱭᱟ ᱱᱚᱛᱮ ᱦᱚᱸ᱾
ᱜᱚᱝᱠᱮ ᱠᱷᱮᱹᱞ ᱛᱮᱱᱟᱜ ᱵᱮᱱ ᱥᱮ ᱵᱟᱝ ᱟᱵᱮᱱ ᱫᱚ᱾
ᱦᱳᱭ ᱟᱹᱞᱤᱧ ᱦᱚᱞᱤᱧ ᱠᱷᱮᱞ ᱜᱮᱭᱟ ᱛᱚ᱾
ᱟᱪᱪᱷᱟ ᱵᱤᱥ ᱜᱮ ᱛᱚ ᱜᱚᱢᱠᱮ ᱟᱯᱮ ᱥᱮᱫ ᱫᱚ ᱢᱟᱲᱟᱝ ᱢᱟᱨᱟᱝ ᱱᱚᱝᱠᱟ ᱴᱩᱨᱱᱟᱢᱮᱱᱴ ᱠᱚᱫᱚ ᱦᱩᱭ ᱵᱟᱲᱟᱭ ᱜᱮᱭᱟ ᱥᱮ ᱵᱟᱝ?
ᱦᱳᱭ ᱦᱩᱭᱩᱜ ᱜᱮᱭᱟ ᱢᱟᱨᱟᱝ ᱴᱩᱨᱱᱟᱢᱮᱱᱴ ᱠᱚᱫᱚ᱾
ᱟᱪᱪᱷᱟ ᱛᱚ ᱚᱱᱠᱟ ᱪᱮᱫᱠᱟ ᱥᱤᱨᱯᱟᱹ ᱯᱮ ᱫᱚᱦᱚᱭ ᱛᱟᱦᱮᱱᱟ ᱚᱱᱟ ᱠᱟᱹᱴᱤᱡ ᱠᱟᱹᱴᱤᱡ ᱮᱢ ᱞᱟᱹᱭ ᱞᱮᱠᱷᱷᱟᱡ ᱵᱮᱥ ᱠᱚᱜᱼᱟ᱾
ᱡᱚᱛᱚ ᱨᱚᱠᱚᱢ ᱠᱷᱮᱞ ᱠᱷᱮᱞ ᱜᱮ ᱦᱩᱭᱩᱜ ᱜᱮᱭᱟ ᱱᱚᱛᱮ ᱫᱚ ᱥᱤᱢ ᱠᱷᱮᱞ ᱦᱚᱸ ᱦᱩᱭᱩᱜ ᱜᱮᱭᱟ ᱴᱟᱠᱟ ᱠᱷᱮᱞ ᱦᱚᱸ ᱦᱩᱭᱩᱜ ᱜᱮᱭᱟ᱾ ᱟᱫᱚ ᱡᱮᱨᱚᱠᱚᱢ ᱡᱮᱢᱚᱱ ᱴᱤᱢ ᱟᱨᱠᱤ ᱥᱮᱨᱚᱠᱚᱢ ᱦᱩᱭᱩᱜᱼᱟᱥᱮ᱾
ᱥᱮᱨᱚᱠᱚᱢ ᱯᱨᱟᱭᱤᱡᱽ ᱠᱚ ᱫᱚᱦᱚᱭᱟ ᱨᱚᱠᱚᱢ ᱴᱤᱢ ᱠᱚ ᱥᱟᱯᱲᱟᱜ ᱟᱠᱚ᱾
ᱦᱳᱭ ᱟᱞᱮᱥᱮᱫ ᱮᱢ ᱧᱮᱞ ᱞᱮᱠᱷᱟᱡ ᱚᱱᱠᱟ ᱜᱮ ᱧᱮᱞ ᱞᱮᱠᱷᱟᱡ ᱫᱚ ᱱᱮᱛᱟᱨ ᱫᱚ ᱢᱟᱱᱮ ᱯᱚᱭᱥᱟ ᱜᱮᱠᱚ ᱫᱚᱦᱚᱭᱮᱫᱟ ᱡᱟᱹᱥᱛᱤ᱾ ᱢᱮᱱ ᱞᱮᱠᱷᱟᱱ ᱞᱟᱦᱟ ᱛᱮᱫᱚ ᱥᱩᱠᱨᱤ ᱠᱟᱹᱥᱤ ᱠᱚᱠᱚ ᱫᱚᱦᱚᱭᱮᱫ ᱠᱚ ᱛᱟᱦᱮᱱᱟ ᱢᱮᱨᱚᱢ ᱠᱚᱦᱚᱸ᱾ ᱱᱮᱛᱟᱨ ᱢᱟ ᱚᱱᱟᱢᱟ ᱪᱟᱵᱟᱣ ᱟᱠᱟᱱᱟ᱾ ᱮᱠᱷᱚᱱ ᱢᱟ ᱥᱚᱵ ᱯᱚᱭᱥᱟ ᱛᱮᱜᱮ ᱠᱚ ᱠᱷᱮᱞ ᱠᱟᱱ᱾
ᱟᱨ ᱜᱚᱝᱠᱮ ᱱᱚᱝᱠᱟ ᱪᱮᱫ ᱠᱚᱯᱮ ᱠᱷᱮᱞᱟᱣ ᱵᱟᱲᱟᱭ ᱜᱮᱭᱟ ᱠᱟᱹᱴᱤᱡ ᱯᱷᱩᱴᱵᱚᱞ ᱵᱟᱹᱜᱤ ᱠᱟᱛᱮᱫ?
ᱱᱚᱛᱮ ᱫᱚ ᱵᱮᱥᱤ ᱯᱷᱩᱴᱵᱚᱞ ᱜᱮ ᱢᱮᱱᱟᱜ ᱟᱛᱚ ᱠᱷᱮᱞ ᱤᱭᱟᱹ ᱨᱮᱫᱚ᱾ ᱚᱱᱟᱜᱮ ᱯᱷᱩᱴᱵᱚᱞ ᱜᱮ ᱵᱮᱥᱤ ᱦᱩᱭᱩᱜ ᱜᱮᱭᱟ ᱱᱚᱛᱮ ᱫᱚ᱾
ᱟᱪᱪᱷᱟ ᱟᱱᱟ ᱜᱮ ᱵᱮᱥ ᱜᱮ᱾
ᱤᱱᱠᱟᱹ ᱱᱮᱛᱟᱨ ᱫᱚ ᱟᱫᱚ ᱡᱟᱦᱟᱸ ᱵᱷᱮᱲᱟ, ᱥᱩᱠᱨᱤ ᱢᱮᱨᱚᱢ ᱚᱱᱟ ᱠᱚ ᱡᱟᱦᱟᱸ ᱠᱷᱮᱞ ᱦᱩᱭᱩᱜ ᱛᱤᱧ ᱱᱮᱛᱟᱨ ᱫᱚ ᱵᱟᱝ ᱦᱩᱭᱩᱜ ᱠᱟᱱ ᱜᱮᱭᱟ ᱚᱱᱟ ᱠᱚᱫᱚ᱾ ᱛᱟᱨ ᱫᱚ ᱡᱟ ᱴᱟᱠᱟ ᱠᱷᱮᱞ ᱜᱮ ᱦᱩᱭᱩᱜ ᱠᱟᱱᱟ᱾
ᱦᱳᱭ᱾
ᱜᱚᱝᱠᱮ ᱟᱯᱮ ᱥᱮᱫ ᱫᱚ ᱚᱱᱠᱟ ᱤᱭᱟᱹ ᱠᱚᱫᱚ ᱠᱚ ᱦᱤᱡᱩᱜ ᱛᱟᱦᱮᱱ ᱜᱮᱭᱟ ᱥᱮ ᱵᱟᱝᱠᱩ ᱵᱟᱭᱨᱮ ᱠᱚᱨᱮᱱ ᱱᱟᱭᱡᱮᱨᱤᱭᱟ? ᱩᱱᱠᱩ ᱵᱤᱫᱮᱥ ᱵᱤᱫᱮᱥ ᱠᱚᱨᱮᱱ ᱫᱚ᱾
ᱦᱩᱭ ᱦᱤᱡᱩᱜ ᱜᱮᱭᱟ ᱠᱚ ᱱᱚᱛᱮ ᱚᱱᱟ ᱦᱩᱭᱩᱜ ᱜᱮᱭᱟ ᱫᱟᱹᱢᱤ ᱠᱷᱮᱞ ᱠᱚ ᱟᱨᱠᱤ ᱡᱟᱹᱥᱛᱤ ᱴᱟᱠᱟ ᱠᱷᱮᱞ᱾
ᱟᱪᱪᱷᱟ᱾ ᱟᱞᱮ ᱚᱱᱠᱟᱱ ᱤᱭᱟᱹ ᱢᱮᱱ ᱞᱮᱠᱟᱱ ᱟᱹᱰᱤ ᱥᱟᱺᱜᱤᱧ ᱥᱟᱺᱜᱤᱧ ᱠᱚᱨᱮᱱ ᱯᱞᱮᱭᱟᱨ ᱜᱮ ᱠᱚ ᱦᱤᱡᱩᱜ ᱜᱮᱭᱟ᱾ ᱟᱫᱚ ᱱᱟᱭᱡᱮᱨᱤᱭᱟ ᱥᱮ ᱟᱵᱚ ᱦᱚᱲ ᱠᱚᱦᱚᱸ᱾ ᱦᱮᱸ ᱵᱷᱟᱹᱜᱤ ᱠᱚ ᱠᱷᱮᱞ᱾
ᱟᱹᱰᱤ ᱞᱟᱠᱷ ᱞᱟᱠᱷ
ᱦᱳᱭ ᱦᱳᱭ ᱚᱱᱠᱟᱱᱟᱜ ᱠᱷᱮᱞ
ᱟᱯᱮ ᱫᱚ